ᱦᱮᱸ ᱾
ᱦᱩᱸ ᱡᱚᱦᱟᱨ ᱜᱮ ᱾
ᱥᱟᱹᱜᱩᱱ ᱧᱤᱫᱟᱹ ᱾
ᱦᱮᱸ ᱥᱟᱹᱜᱩᱱ ᱧᱤᱫᱟᱹ ᱾ ᱪᱮᱫ ᱮᱢ ᱪᱤᱠᱟᱹᱭᱮᱫᱼᱟ?
ᱮᱸᱜ ᱪᱤᱠᱟᱹ ᱫᱚ ᱦᱟᱸᱜ ᱱᱚᱦᱚᱭ ᱡᱚᱢ ᱵᱟᱲᱟ ᱠᱟᱛᱮᱜ ᱜᱤᱛᱤᱡ ᱦᱩᱸ ᱦᱩᱭᱩᱜ ᱞᱟᱹᱜᱤᱫᱼᱟ ᱵᱤᱪᱷᱱᱟᱹ ᱠᱚ ᱦᱟᱸᱜ ᱦᱟᱹᱨ ᱥᱟᱯᱲᱟᱣ ᱦᱩᱭᱩᱜ ᱠᱟᱱᱟ ᱾ ᱟᱢᱫᱚ ᱪᱮᱫ ᱠᱚᱢ ᱪᱤᱠᱟᱹᱭᱮᱜᱼᱟ?
ᱤᱧ ᱫᱚᱧ ᱜᱤᱛᱤᱡ ᱟᱠᱟᱱᱟ ᱾
ᱚ ᱛᱟᱦᱚᱞᱮ ᱚᱲᱟᱜ ᱠᱚᱨᱮ ᱠᱚ ᱱᱟᱯᱟᱭ ᱵᱟᱲᱟᱭ ᱜᱮᱭᱟ? ᱚᱲᱟᱜ ᱦᱚᱲ ᱠᱚ ᱥᱟᱶᱛᱮ ᱟᱢ ᱾
ᱦᱳᱭ ᱛᱚᱵᱮ ᱡᱚᱛᱚᱜᱮ ᱱᱟᱯᱟᱭ ᱜᱮ ᱦᱟᱸᱜ, ᱚᱱᱟ
ᱚ ᱡᱚᱢ ᱠᱚᱫᱚ ᱦᱩᱭᱱᱟ ᱛᱚ, ᱥᱮ ᱟᱣᱨᱤᱣᱟᱜᱼᱟ?
ᱦᱮᱸ ᱡᱚᱢ ᱠᱚᱫᱚ ᱦᱟᱸᱜ ᱦᱩᱭ ᱠᱟᱱᱟ᱾
ᱪᱮᱫ ᱠᱚᱯᱮ ᱩᱛᱩᱭᱮᱫᱼᱟ ᱛᱟᱦᱞᱮ ᱱᱤᱛᱚᱜ ᱫᱚ?
ᱱᱮᱛᱟᱨ ᱫᱚ ᱠᱚᱱᱰᱷᱟ ᱠᱚ ᱛᱟ ᱯᱚᱨᱮ ᱡᱷᱤᱜᱟ ᱠᱚ ᱚᱱᱟ ᱜᱮ ᱦᱩᱭᱩᱜ ᱠᱟᱱᱟ ᱵᱷᱮᱱᱰᱤ ᱟᱫᱚ ᱱᱤᱛ ᱫᱚ ᱟᱜ ᱵᱟᱝ ᱧᱚᱜ ᱠᱟᱱᱟ ᱦᱚᱭ ᱦᱚᱭ ᱱᱤᱛᱚᱜ ᱫᱚ ᱚᱱᱟᱜᱮ ᱰᱮᱣ ᱦᱩᱭᱩᱜ ᱠᱟᱱᱟ ᱟᱨ ᱠᱤ᱾
ᱚᱻ
ᱦᱮ᱾
ᱦᱮᱸ ᱛᱚ ᱦᱟᱸᱜ ᱱᱤᱛᱚᱜ ᱢᱟ ᱚᱱᱟ ᱠᱚᱜᱮ ᱵᱟᱡᱟᱨ ᱨᱮ ᱥᱚᱥᱛᱟ ᱟᱠᱟᱱᱟ ᱥᱮ ᱟᱢᱫᱟᱱᱤ ᱠᱟᱱᱟ᱾
ᱦ ᱦᱚᱭ ᱦᱚᱭ ᱦᱳ ᱚᱱᱟ ᱜᱮᱛᱚ ᱠᱚ ᱟᱢᱫᱟᱱᱤ ᱠᱟᱱᱟ᱾
ᱱᱤᱛᱚᱜ ᱢᱟᱦᱟᱸ ᱚᱱᱟᱜᱮ ᱡᱟᱹᱥᱛᱤ᱾
ᱟᱨ ᱛᱟᱦᱚᱞᱮ
ᱦᱮᱸ
ᱪᱮᱫ ᱠᱚ ᱞᱟᱹᱭᱟ ᱟᱯᱮ ᱥᱮᱫ ᱫᱚ ᱛᱟᱦᱚᱞᱮ ᱟᱨ ᱪᱮᱫ ᱠᱚᱯᱮ ᱩᱛᱩ ᱵᱟᱲᱟᱭ ᱮᱫᱟ ᱟᱯᱮ ᱫᱚ?
ᱪᱮᱫ ᱟᱨ ᱢᱤᱫᱷᱟᱣ ᱞᱟᱹᱭ ᱢᱮ?
ᱞᱟᱹᱭᱫᱟᱹᱧ ᱛᱟᱦᱚᱞᱮ ᱟᱯᱚ ᱫᱚ ᱛᱟᱦᱚᱞᱮ ᱪᱮᱫ ᱠᱚᱯᱮ ᱩᱛᱩ ᱵᱟᱲᱟᱭ ᱮᱫᱟ?
ᱟᱞᱮ ᱥᱮᱫ ᱦᱚᱸ ᱦᱟᱸᱜ ᱚᱱᱟ ᱠᱚᱜᱮ ᱢᱟᱱᱮ ᱟᱹᱰᱤ ᱡᱟᱹᱥᱛᱤ ᱠᱟᱱᱟ ᱡᱮᱢᱚᱱ ᱮ ᱠᱚᱨᱚᱞᱟ ᱠᱚ ᱵᱷᱮᱱᱰᱤ ᱠᱚ ᱯᱚᱴᱚᱞ ᱠᱚ ᱠᱩᱫᱽᱨᱤ ᱠᱚ᱾ ᱢᱟᱱᱮ ᱱᱤᱛᱚᱜ ᱫᱚ ᱫᱚᱥ ᱴᱟᱠᱟ ᱥᱮ ᱠᱩᱲᱤ ᱴᱟᱠᱟ ᱛᱮᱜᱮ ᱟᱹᱰᱤ ᱡᱟᱹᱥᱛᱤ ᱦᱩᱭᱩᱜ ᱠᱟᱱᱟ᱾
ᱦᱮᱸ ᱦᱮᱸ᱾
ᱚᱱᱠᱟᱹ ᱠᱟᱨ ᱫᱚ ᱧᱮᱞ ᱢᱮ ᱦᱟᱸᱜ ᱫᱚᱥ ᱴᱟᱠᱟ ᱛᱮᱜᱮ ᱯᱮᱥᱚᱢ ᱧᱟᱢᱟᱹ᱾ ᱟᱲᱟᱭ ᱥᱚᱢ ᱧᱟᱢᱟ ᱛᱟᱦᱞᱮ ᱚᱱᱟ ᱜᱮᱛᱚ ᱟᱹᱰᱤ ᱫᱤᱱ ᱴᱤᱠᱟᱹᱜ ᱛᱟᱢᱟ᱾
ᱦᱚᱭ ᱦᱚᱭ᱾ ᱚ ᱢᱟᱱᱮ ᱟᱹᱰᱤ ᱥᱚᱥᱛᱟ ᱟᱠᱟᱱᱟ ᱟᱨᱠᱤ ᱦᱮᱸᱥᱮ᱾
ᱦᱚᱭ ᱦᱚᱭ ᱟᱰᱤ ᱥᱟᱥᱛᱟ ᱦᱟᱠᱟᱱᱟ ᱱᱤᱛᱚᱜ᱾
ᱟᱪᱷᱟ ᱛᱟᱦᱚᱞᱮ, ᱦᱮᱸ ᱞᱟᱹᱭᱢᱮ?
ᱢᱟ ᱞᱟᱹᱭ ᱢᱮ ᱪᱮᱫ ᱮᱢ ᱞᱟᱭᱮᱫ ᱛᱟᱦᱮᱸᱟ?
ᱛᱟᱦᱚᱞᱮ ᱟ ᱥᱤᱢ ᱠᱚᱫᱚ ᱯᱮ ᱪᱟᱥ ᱠᱟᱜ ᱠᱚᱣᱟ ᱥᱮ ᱵᱟᱝ ᱛᱟᱦᱚᱞᱮ?
ᱪᱮᱞᱮ?
ᱥᱤᱢ ᱥᱤᱢ᱾
ᱪᱟᱥ ᱫᱚ ᱦᱟᱸᱜ ᱵᱟᱝᱟᱹ ᱡᱮ ᱪᱟᱥ ᱫᱚ ᱦᱟᱹᱜ ᱮᱴᱟᱜ ᱨᱚᱠᱚᱢ ᱵᱩᱡᱷᱟᱹᱜ ᱠᱟᱱᱟ ᱛᱚ ᱚᱲᱟᱜ ᱨᱮ ᱟᱹᱥᱩᱞ ᱢᱮᱱᱟᱜ ᱟᱠᱟᱫ ᱠᱚᱣᱟ ᱢᱤᱫ ᱵᱟᱨ᱾ ᱪᱟᱥ ᱫᱚ ᱦᱟᱸᱜ ᱠᱚ ᱞᱟᱹᱭᱟᱛᱚ ᱟᱹᱰᱤ ᱥᱟᱸᱜᱮ ᱠᱚ ᱫᱚᱦᱚ ᱠᱟᱠᱚᱣᱟ᱾
ᱦᱳᱭ ᱟᱨᱠᱤ ᱚᱱᱠᱟ ᱜᱤᱧ ᱞᱟᱹᱭ ᱚᱪᱚ ᱡᱚᱱ ᱵᱚᱭᱞᱟᱨ ᱵᱚᱱ ᱪᱟᱥ ᱠᱚ ᱜᱮᱭᱟ, ᱵᱚᱭᱞᱟᱨ᱾
ᱚᱱᱠᱟ ᱫᱚ ᱦᱟᱸᱜ ᱵᱟᱞᱮ ᱪᱟᱥ ᱟᱠᱟᱫ ᱠᱚᱣᱟ ᱥᱤᱢ ᱠᱚᱫᱚ ᱾
ᱟ
ᱟᱞᱮ ᱫᱚ ᱦᱟᱸᱜ ᱚᱲᱟᱜ ᱨᱮᱜᱮ ᱟᱹᱥᱩᱞ ᱠᱚ ᱢᱮᱱᱟᱜ ᱟᱠᱟᱫ ᱠᱚᱣᱟ ᱢᱤᱫ ᱵᱟᱨ ᱾ ᱡᱟᱭ ᱡᱚᱠᱷᱚᱱ ᱯᱮᱲᱟ ᱠᱚᱠᱚ ᱦᱮᱡ ᱮᱱᱟ ᱢᱤᱫᱴᱟᱝ ᱜᱟᱱ ᱡᱚᱢᱮ ᱟᱵᱚᱱ ᱯᱮ ᱦᱳᱭ ᱛᱚ ᱯᱚᱭᱥᱟ ᱞᱟᱹᱠᱛᱤ ᱠᱟᱱᱟ ᱟᱨ ᱦᱳᱭᱛᱚ ᱠᱤᱪᱷᱩ ᱜᱟᱱ ᱯᱚᱭᱥᱟ ᱵᱟᱝ ᱠᱩᱲᱟᱹᱜ ᱠᱟᱱᱟ ᱡᱟᱦᱟᱸᱱᱟᱜ ᱚᱠᱛᱚ ᱨᱮ ᱾ ᱢᱤᱫᱴᱟᱝ ᱵᱟᱨᱭᱟ ᱵᱚᱱ ᱟᱹᱠᱷᱨᱤᱧ ᱜᱚᱫᱮᱭᱟ ᱦᱟᱸᱜ᱾ ᱚᱱᱠᱟ ᱫᱚ ᱦᱟᱸᱜ ᱢᱮᱱᱟᱜ ᱠᱚ ᱜᱮᱭᱟ᱾ ᱢᱟᱱᱮ ᱟᱹᱰᱤ ᱡᱟᱹᱥᱛᱤ ᱫᱚ ᱵᱟᱝ ᱟᱨᱠᱤ ᱾ ᱚᱱᱟ ᱫᱚ ᱫᱩᱠ ᱥᱩᱠ ᱨᱮ ᱟᱹᱠᱷᱨᱤᱧ ᱦᱚᱸ ᱜᱟᱱᱚᱜᱼᱟ ᱚᱱᱠᱟ ᱾
ᱚ ᱟᱪᱪᱷᱟ ᱾
ᱪᱮᱫ ᱟᱯᱮ ᱛᱟᱦᱚᱞᱮ ᱥᱤᱢ ᱠᱚᱯᱮ ᱪᱟᱥ ᱠᱚᱣᱟ ᱥᱮ?
ᱦᱮᱸ ᱢᱟᱱᱮ ᱪᱟᱥ ᱫᱚ ᱵᱚᱞᱛᱮ ᱚᱲᱟᱜ ᱨᱮᱜᱮ ᱟᱹᱰᱤ ᱜᱟᱱ ᱜᱮ ᱦᱮᱱᱟᱜ ᱠᱚᱣᱟ ᱟᱨᱠᱤ
ᱦᱩᱭ ᱾
ᱟᱦᱚ ᱥᱤᱢ ᱛᱟᱦᱚᱞᱮ ᱪᱤᱞᱤ ᱪᱤᱞᱤ ᱥᱤᱢ ᱠᱚ ᱢᱮᱱᱟᱜ ᱠᱚ ᱜᱮᱭᱟ ᱢᱟᱱᱮ ᱪᱤᱞᱤ ᱡᱟᱹᱛᱤ ᱨᱮᱱ ᱚᱱᱠᱟ
ᱪᱤᱞᱤ ᱡᱟᱹᱛᱤ ᱨᱮᱱ ᱡᱷᱚᱛᱚ ᱨᱮᱱ ᱜᱮ ᱢᱮᱱᱟᱜ ᱠᱚᱣᱟ ᱦᱟᱸᱜ ᱾ ᱡᱷᱚᱛᱚ ᱨᱚᱠᱚᱢ ᱵᱚᱞᱛᱮ ᱡᱮᱢᱚᱱ ᱠᱚ ᱠᱚᱭᱞᱟ ᱮᱱᱠᱟ ᱛᱮ ᱩᱱᱠᱩ ᱠᱚ ᱦᱮᱱᱟᱜ ᱠᱚᱣᱟ ᱾
ᱚ
ᱦᱩᱭ ᱦᱳᱭ ᱾
ᱟᱞᱮ ᱥᱮᱫ ᱫᱚ ᱦᱟᱸᱜ ᱡᱚᱛᱚ ᱫᱤᱥᱤ ᱥᱤᱢ ᱜᱮ ᱢᱮᱱᱟᱜ ᱠᱟᱜ ᱠᱚᱣᱟ᱾ᱥᱟᱺᱰᱤ ᱠᱚᱦᱚᱸ ᱫᱤᱥᱤ ᱠᱚ ᱟᱨ ᱠᱟᱞᱚᱴ ᱠᱚᱦᱚᱸ ᱫᱤᱥᱤ ᱠᱚ ᱦᱟᱸᱜ ᱾ ᱮᱴᱟᱜ ᱨᱚᱠᱚᱢ ᱡᱮ ᱠᱚᱭᱞᱟ ᱨᱮ ᱠᱚ ᱟᱵᱟᱨ ᱪᱤᱞᱤ ᱪᱤᱞᱤ ᱪᱚ ᱦᱟᱸᱜ ᱾ ᱥᱤᱢ ᱠᱚᱠᱚ ᱢᱮᱛᱟ ᱠᱚᱣᱟ ᱦᱟᱸᱜ ᱴᱷᱤᱠ ᱵᱟᱹᱧ ᱵᱟᱰᱟᱭᱟ᱾ ᱡᱮᱢᱚᱱ ᱚᱠᱚᱭ ᱠᱚᱫᱚ ᱧᱮᱞ ᱢᱮ ᱩᱝᱠᱩᱣᱟᱜ ᱫᱤᱢᱟᱜ ᱦᱟᱱᱮ ᱦᱚᱴᱚᱜ ᱴᱷᱮᱱ ᱫᱚ ᱯᱩᱴᱩᱨ ᱜᱮᱛᱟ ᱵᱚᱦᱚᱜ ᱨᱮ ᱩᱵ ᱵᱟᱹᱱᱩᱜ ᱛᱟᱠᱚᱣᱟ ᱦᱮᱸ ᱥᱮ ᱾
ᱦᱮᱸ ᱩᱝᱠᱩ ᱫᱚ ᱪᱤᱞᱤ ᱥᱤᱢ ᱠᱚ ᱢᱮᱛᱟ ᱠᱚᱛᱮ?
ᱪᱤᱞᱤ ᱥᱤᱢ ᱠᱚ ᱢᱮᱛᱟ ᱠᱚᱪᱚ ᱦᱟᱸᱜ ᱾ ᱟᱫᱚ ᱟᱞᱮ ᱫᱚᱞᱮ ᱧᱩᱛᱩᱢ ᱟᱠᱟᱫ ᱠᱚᱣᱟ ᱯᱚᱴᱚᱨ ᱥᱤᱢ ᱾
ᱯᱩᱴᱩᱨ ᱜᱮᱛᱟ ᱠᱚᱣᱟ᱾ ᱟᱫᱚ ᱯᱩᱴᱩᱨ ᱥᱤᱢ ᱞᱮ ᱧᱩᱛᱩᱢ ᱟᱠᱟᱫ ᱠᱚᱣᱟ ᱟᱨ ᱟᱨ ᱡᱮᱢᱚᱱ ᱚᱠᱚᱭ ᱠᱚᱫᱚ ᱦᱟᱸᱜ ᱢᱟᱨᱟᱜ ᱞᱮᱠᱟ ᱜᱮ ᱥᱤᱢ ᱠᱚ ᱧᱮᱞᱚᱜᱼᱟ ᱾ ᱮᱸ ᱢᱟᱨᱟᱜ ᱪᱮᱸᱬᱮ ᱞᱮᱠᱟ ᱠᱚ ᱧᱮᱞᱚᱜᱼᱟ ᱾ ᱩᱱᱠᱩ ᱫᱚ ᱦᱟᱸᱜ ᱢᱟᱨᱟᱜ ᱥᱤᱢ ᱜᱮᱞᱮ ᱧᱩᱛᱩᱢ ᱠᱟᱜ ᱠᱚᱣᱟ᱾ ᱟᱫᱚ ᱦᱟᱸᱜ ᱵᱟᱢ ᱵᱟᱲᱟᱭ ᱨᱮᱫᱚ ᱦᱟᱸᱜ ᱾ ᱩᱠᱩᱣᱟᱜ ᱜᱚᱲᱦᱚ ᱧᱮᱞ ᱛᱮᱜᱮᱞᱮ ᱦᱚᱦᱚ ᱟᱠᱚᱣᱟ ᱾
ᱟᱪᱪᱷᱟ ᱾
ᱥᱤᱢ ᱦᱚᱸ ᱛᱚ ᱟᱹᱰᱤ ᱩᱛᱟᱹᱭ ᱢᱟᱱᱮ ᱡᱟᱹᱛᱤ ᱨᱮ ᱢᱮᱱᱟᱜ ᱟᱠᱟᱫ ᱠᱚᱣᱟ ᱾
ᱚ
ᱟᱪᱪᱷᱟ ᱥᱤᱢᱟᱜ ᱛᱟᱦᱚᱞᱮ ᱡᱚᱱᱢᱚ ᱫᱚ ᱪᱮᱫ ᱞᱮᱠᱟ ᱨᱮ ᱦᱩᱭ ᱞᱮᱱ ᱛᱟᱭᱟ?
ᱚᱱᱟ ᱫᱚ ᱦᱟᱸᱜ ᱵᱟᱹᱧ ᱞᱟᱹᱭ ᱫᱟᱲᱮᱭᱟᱜ ᱠᱟᱱᱟ ᱾
ᱟᱪᱪᱷᱟ ᱱᱩᱠᱩ ᱫᱚ ᱤᱧ ᱢᱟᱱᱮ ᱤᱧᱤᱧ ᱞᱟᱹᱭᱟ ᱱᱩᱠᱩ ᱫᱚ ᱢᱚᱱᱮ ᱦᱚᱸ ᱪᱮᱬᱮ ᱠᱷᱚᱱᱟᱜ ᱜᱮ ᱱᱩᱠᱩ ᱫᱚᱠᱚ ᱦᱩᱭ ᱠᱟᱱᱟ ᱾
ᱦᱳᱭ ᱢᱟᱱᱮ ᱪᱮᱸᱬᱮ ᱞᱮᱠᱟᱱ ᱡᱟᱹᱛᱤ ᱡᱟᱹᱛᱤ ᱜᱮ ᱠᱟᱱᱟ ᱠᱚ ᱾ ᱟᱫᱚ ᱪᱮᱸᱬᱮ ᱫᱚ ᱩᱰᱟᱹᱣ ᱫᱟᱲᱮᱭᱟᱜᱼᱟ ᱠᱚ ᱟᱨ ᱱᱩᱠᱩ ᱫᱚ ᱦᱟᱸᱜ ᱩᱰᱟᱹᱣ ᱵᱟᱠᱚ ᱫᱟᱲᱮᱭᱟᱜᱼᱟ᱾ ᱚᱱᱟ ᱜᱮ ᱱᱷᱟᱜ ᱦᱳᱭᱛᱳ ᱯᱟᱨᱚᱛᱷᱚᱠ ᱾ ᱟᱨ ᱪᱮᱸᱬᱮ ᱠᱚᱫᱚ ᱱᱩᱠᱩ ᱥᱤᱢ ᱞᱮᱠᱟ ᱫᱚ ᱦᱟᱸᱜ ᱵᱟᱝ ᱠᱚ ᱢᱟᱨᱟᱝ ᱢᱟᱨᱟᱝ-ᱟ ᱟᱨ ᱡᱟᱦᱟᱸᱭ ᱠᱚ ᱪᱮᱸᱬᱮ ᱢᱮᱱᱟᱜ ᱠᱚᱣᱟ᱾ ᱩᱱᱠᱩ ᱫᱚ ᱱᱩᱠᱩ ᱥᱤᱢ ᱠᱷᱚᱱᱟᱜ ᱦᱚᱸ ᱠᱚ ᱢᱟᱨᱟᱝ ᱢᱟᱨᱟᱝ ᱜᱮᱛᱟ ᱾ ᱢᱟᱱᱮ ᱪᱮᱸᱬᱮ ᱠᱚ ᱢᱮᱛᱟ ᱠᱚᱜᱮᱭᱟ ᱢᱤᱫ ᱯᱨᱚᱠᱟᱨ ᱫᱚ ᱟᱨᱠᱤ ᱾ ᱢᱟᱱᱮ ᱡᱤᱭᱟᱹᱞᱤ ᱫᱚ ᱦᱟᱸᱜ ᱪᱮᱸᱬᱮ ᱫᱚ ᱵᱟᱠᱚ ᱪᱮᱸᱬᱮᱧ ᱞᱮᱫᱟ ᱥᱤᱢ ᱫᱚ ᱡᱤᱭᱟᱹᱞᱤ ᱫᱚ ᱦᱟᱸᱜ ᱵᱟᱵᱚᱱ ᱢᱮᱛᱟᱠᱚ ᱠᱟᱱᱟ᱾ ᱩᱱᱠᱩ ᱫᱚ ᱦᱟᱸᱜ ᱪᱮᱸᱬᱮ ᱜᱮᱵᱚᱱ ᱢᱮᱛᱟ ᱠᱚ ᱠᱟᱱᱟ᱾ ᱠᱟᱨᱚᱱ ᱡᱤᱭᱟᱹᱞᱤ ᱢᱟ ᱯᱩᱱ ᱠᱟᱴᱟᱣᱟᱱ ᱠᱚ ᱢᱮᱛᱟ ᱠᱚᱣᱟ ᱛᱚ ᱾
ᱚ ᱟᱪᱪᱷᱟ ᱟᱪᱪᱷᱟ ᱾ ᱡᱤᱭᱟᱹᱞᱤ ᱫᱚ ᱯᱩᱱ ᱠᱟᱴᱟ ᱵᱚᱱ ᱢᱮᱠᱚᱣᱟ ᱵᱟᱝ ᱾
ᱦᱳᱭ ᱾ ᱟᱨ ᱪᱮᱸᱬᱮ ᱫᱚ ᱦᱟᱸᱜ ᱱᱩᱠᱩ ᱡᱟᱦᱟᱸᱭ ᱠᱚ ᱩᱰᱟᱹᱣ ᱫᱟᱲᱮᱭᱟᱜᱼᱟ ᱠᱚ ᱩᱱᱩᱠᱩ ᱠᱚ ᱢᱮᱛᱟ ᱠᱚᱣᱟ ᱾ ᱟᱨ ᱥᱤᱢ ᱦᱚᱸᱛᱚ ᱠᱚ ᱩᱰᱟᱹᱣ ᱫᱟᱲᱮᱭᱟᱜ ᱜᱮᱭᱟ ᱡᱮᱢᱚᱱ ᱱᱚᱣᱟᱴᱟᱜ ᱫᱟᱨᱮ ᱰᱟᱹᱨ ᱠᱷᱚᱱ ᱦᱟᱱᱟᱴᱟᱜ ᱫᱟᱨᱮ ᱰᱟᱹᱨ ᱥᱮ ᱡᱩᱫᱤ
ᱵᱟᱝ ᱜᱮ ᱾ ᱡᱮᱢᱚᱱ ᱡᱟᱦᱟᱸᱭ ᱩᱱᱠᱩ ᱵᱤᱨ ᱥᱤᱢ ᱠᱚ ᱢᱮᱛᱟ ᱠᱚᱣᱟ ᱵᱤᱨ ᱨᱮᱱ ᱥᱤᱢ ᱛᱮᱦᱚ ᱛᱚ ᱠᱚ ᱩᱰᱟᱹᱣ ᱫᱟᱲᱮᱼᱟ ᱛᱚ ᱾
ᱦᱮᱸ ᱦᱟᱸᱜ ᱞᱟᱹᱭ ᱟᱠᱚ ᱛᱚ, ᱩᱰᱟᱹᱣᱭᱟ ᱠᱚ ᱟᱨ ᱧᱮᱞ ᱫᱚ ᱦᱟᱸᱜ ᱵᱟᱝ ᱧᱮᱞ ᱦᱩᱭ ᱟᱠᱟᱱᱟ᱾ ᱵᱤᱨ ᱥᱤᱢ ᱫᱚ ᱪᱮᱫ ᱞᱮᱠᱟ ᱱᱟᱠᱚ ᱢᱮᱱᱛᱮ ᱛᱤᱱᱟᱹᱜ ᱢᱟᱨᱟᱝ ᱢᱟᱨᱟᱝ ᱠᱚ ᱦᱩᱭᱩᱜᱼᱟ?
ᱟᱯᱮ ᱥᱮᱫ ᱫᱚ ᱵᱤᱨ ᱠᱚᱫᱚ ᱵᱟᱹᱱᱩᱜ ᱛᱮ?
ᱵᱟᱝ ᱦᱟᱸᱜ ᱟᱞᱮ ᱥᱮᱫ ᱫᱚ ᱵᱤᱨ ᱠᱚᱫᱚ ᱵᱟᱹᱱᱩᱜ ᱠᱟᱫᱟ᱾ ᱟᱞᱮ ᱫᱚ ᱦᱟᱸᱜ ᱵᱤᱞᱟᱹᱛ ᱫᱤᱥᱚᱢ ᱨᱮᱱ ᱠᱟᱱᱟᱞᱮ ᱛᱚ ᱾ ᱪᱮ ᱟᱯᱮ ᱥᱮᱫ ᱫᱚ ᱛᱟᱞᱚᱦᱮ ᱩᱱᱠᱩ ᱵᱤᱨ ᱨᱮᱱ ᱥᱤᱢ ᱠᱚᱦᱚᱸ ᱢᱮᱱᱟᱜ ᱠᱚᱣᱟ?
ᱦᱮᱸ ᱢᱮᱱᱟᱜ ᱠᱚᱣᱟ᱾ ᱢᱟᱱᱮ ᱩᱱᱠᱩ ᱫᱚ ᱵᱤᱨ ᱨᱮᱜᱮ ᱠᱚ ᱛᱟᱦᱮᱱᱟ ᱾
ᱢᱟᱱᱮ ᱪᱮᱫ ᱠᱟᱱ ᱟᱠᱚ ᱩᱱᱠᱩ ᱫᱚ?
ᱩᱱᱠᱩ ᱫᱚ ᱟᱹᱛᱩ ᱫᱤᱥᱚᱢ ᱨᱮᱱ ᱟᱹᱛᱩ ᱫᱤᱥᱚᱢ ᱨᱮᱱ ᱥᱤᱢ ᱡᱮᱢᱚᱱ ᱪᱮᱫ ᱞᱮᱠᱟ ᱱᱟᱠᱚ ᱚᱱᱠᱟᱜᱮ ᱡᱮᱢᱚᱱ ᱠᱚ ᱞᱟᱹᱭᱟ ᱵᱤᱨ ᱥᱩᱠᱨᱤ ᱟᱨ ᱟᱹᱛᱩ ᱫᱤᱥᱚᱢ ᱥᱩᱠᱨᱤ ᱦᱚᱸᱠᱚ ᱢᱤᱫ ᱜᱮᱭᱟ᱾
ᱦᱮᱸ ᱵᱤᱨ ᱥᱩᱠᱨᱤ ᱫᱚ ᱜᱚᱲᱦᱚᱱ ᱠᱚ ᱟᱞᱟᱫᱟᱣᱟ ᱾ ᱠᱟᱨᱚᱱ ᱩᱱᱠᱩᱣᱟᱜ ᱦᱚᱲᱢᱚ ᱧᱮᱞᱚᱜᱼᱟ ᱟᱞᱟᱫᱟ ᱜᱮ ᱾ ᱛᱟᱯᱚᱨᱮ ᱩᱱᱠᱩᱣᱟᱜ ᱢᱟ ᱞᱟᱹᱭ ᱟᱠᱚ ᱰᱟᱴᱟ ᱠᱚ ᱛᱟᱦᱮᱱ ᱛᱟᱠᱚᱣᱟ ᱥᱮᱬᱟ
ᱰᱟᱴᱟ ᱫᱚ ᱛᱟᱦᱮᱱ ᱛᱟᱠᱚᱣᱟ᱾ ᱡᱟᱦᱟᱸᱭ ᱫᱚᱠᱚ ᱥᱮᱬᱟᱼᱥᱮᱬᱟ ᱜᱮᱭᱟ ᱥᱩᱠᱨᱤ ᱩᱱᱠᱩᱣᱟᱜ ᱛᱟᱦᱮᱱ ᱛᱟᱠᱚᱣᱟ᱾ ᱡᱚᱛᱚ ᱦᱚᱲᱟᱜ ᱫᱚ ᱵᱟᱝ ᱛᱟᱦᱮᱱ ᱛᱟᱠᱚᱣᱟ ᱾
ᱚ ᱦᱟᱸᱜ ᱚᱱᱟ ᱫᱚ ᱴᱷᱤᱠ ᱵᱟᱹᱧ ᱵᱟᱰᱟᱭᱟ᱾ ᱚᱠᱚᱭᱟᱜ ᱛᱟᱦᱮᱱ ᱛᱟᱠᱚᱣᱟ ᱚᱠᱚᱭᱟᱜ ᱵᱟᱝ ᱛᱟᱦᱮᱱ ᱛᱟᱠᱚᱣᱟ ᱾
ᱰᱟᱴᱟ ᱫᱚ, ᱰᱟᱴᱟ ᱫᱚ ᱛᱟᱦᱮᱸ ᱵᱚᱞᱛᱮ ᱰᱟᱴᱟ ᱫᱚ ᱦᱟᱱᱮ ᱩᱰᱩᱠ ᱠᱚᱜ ᱛᱟᱠᱚᱣᱟ ᱟᱨᱠᱤ ᱥᱮᱬᱟ ᱠᱚᱣᱟᱜ ᱫᱚ, ᱦᱩᱰᱤᱧ ᱠᱚᱣᱟᱜ ᱦᱚᱸ ᱰᱟᱴᱟ ᱫᱚ ᱛᱟᱦᱮᱱ ᱛᱟ ᱠᱚᱣᱟ ᱾ ᱢᱮᱱᱠᱷᱟᱱ ᱩᱱᱠᱩ ᱫᱚ ᱵᱟᱝ ᱩᱰᱩᱠᱚᱜ ᱛᱠᱚᱣᱟ ᱟᱨ ᱨᱚᱝ ᱫᱚ ᱢᱤᱫ ᱜᱮᱛᱟ ᱠᱚᱣᱟ ᱢᱮᱱᱠᱷᱟᱱ ᱩᱱᱠᱩ ᱡᱟᱦᱟᱸ ᱵᱤᱨ ᱨᱮᱱ ᱥᱩᱠᱨᱤ ᱫᱚᱠᱚ ᱡᱮᱞᱮᱧ ᱜᱮᱭᱟ ᱟᱨ ᱱᱩᱠᱩ ᱥᱩᱠᱨᱤ ᱫᱚᱠᱚ ᱠᱷᱟᱴ ᱜᱮᱛᱟ ᱾
ᱦᱩᱭ ᱦᱳᱭ ᱟᱨ ᱵᱤᱨ ᱥᱩᱠᱨᱤ ᱫᱚ ᱠᱟᱹᱴᱤᱡ ᱧᱮᱞ ᱡᱚᱝ ᱛᱮᱦᱚᱸ ᱢᱚᱱᱮᱭᱟᱢ ᱟᱹᱰᱤ ᱠᱮᱴᱮᱡ ᱥᱮᱴᱮᱡ ᱜᱮ ᱧᱮᱞᱚᱜᱼᱟ ᱟᱨᱠᱤ ᱾ ᱠᱟᱨᱚᱱ ᱩᱱᱤ ᱢᱟ ᱦᱟᱸᱜ ᱵᱤᱨ ᱵᱩᱨᱩ ᱨᱮᱱᱟᱜ ᱨᱮᱦᱮᱫ ᱥᱮᱸᱫᱮᱜ ᱡᱚᱢ ᱛᱮᱠᱚ ᱦᱟᱨᱟᱠᱚᱜᱼᱟ ᱛᱚ ᱾ ᱛᱚ ᱚᱱᱟᱛᱮ ᱩᱱᱠᱩᱣᱟᱜ ᱦᱚᱲᱢᱚ ᱠᱚᱦᱚᱸ ᱚᱱᱠᱟ ᱜᱮ ᱧᱮᱞᱚᱜ ᱛᱟᱠᱚᱣᱟ ᱵᱟᱪ ᱵᱟᱪ ᱢᱟᱱᱮ ᱠᱮᱴᱮᱡ ᱥᱮᱴᱮᱡ ᱟᱨᱠᱤ ᱟᱨ ᱟᱵᱚ ᱟᱹᱛᱩ ᱫᱤᱥᱚᱢ ᱨᱮᱱ ᱥᱩᱠᱨᱤ ᱫᱚ ᱧᱮᱞᱮ ᱢᱮ, ᱞᱟᱫᱩᱥ ᱯᱟᱹᱫᱩᱥ ᱛᱟᱲᱟᱢ ᱟᱠᱟᱫᱟᱭ ᱾ ᱟᱨ, ᱟᱨ ᱵᱤᱨ ᱥᱩᱠᱨᱤ ᱫᱚ ᱦᱟᱸᱜ ᱵᱟᱹᱭᱼᱵᱟᱹᱭ ᱛᱮᱫᱚ ᱵᱟᱠᱚ ᱛᱟᱲᱟᱢᱟ ᱩᱱᱠᱩᱣᱟᱜ ᱛᱟᱲᱟᱢ ᱦᱚᱸ ᱟᱹᱰᱤ ᱠᱮᱴᱮᱡ ᱥᱮᱴᱮᱡᱼᱟ ᱫᱟᱹᱲ ᱠᱚᱦᱚᱸ ᱟᱹᱰᱤ ᱠᱮᱴᱮᱡ ᱥᱮᱴᱮᱡᱼᱼ
ᱚᱱᱟ ᱡᱳᱨ ᱜᱮᱠᱚ ᱛᱟᱲᱟᱢ ᱠᱟᱜᱼᱟ᱾
ᱦᱳᱭ ᱦᱳᱭ᱾ ᱢᱟᱱᱮ ᱵᱟᱵᱟ ᱛᱚᱠᱚᱣᱟᱜ ᱢᱚᱪᱟᱨᱤᱧ ᱟᱸᱡᱚᱢ ᱠᱟᱜᱼᱟ ᱛᱚ ᱥᱮᱸᱫᱽᱨᱟ ᱚᱠᱛᱚ ᱠᱚ ᱞᱟᱹᱭᱟ ᱡᱩᱫᱤᱼᱼ ᱵᱤᱨ ᱥᱩᱠᱨᱤ ᱥᱟᱢᱟᱝᱼᱥᱟᱢᱟᱝ ᱮᱸ ᱧᱟᱢ ᱢᱮᱭᱟᱭ ᱪᱮᱫᱟᱼᱼ ᱢᱟᱱᱮ ᱩᱱᱠᱩ ᱨᱚᱨᱚᱜ ᱠᱚ ᱫᱟᱹᱲ ᱟᱹᱜᱩᱭᱟ ᱟᱨᱼᱼ
ᱨᱚᱨᱚᱜ ᱫᱚ ᱮᱠᱪᱩᱭᱮᱞᱤ ᱵᱟᱝ ᱟᱵᱚ ᱟᱵᱚ ᱡᱟᱦᱟᱸ ᱛᱤᱱᱟᱹᱜᱼᱼ ᱡᱤᱵᱽᱼᱡᱤᱭᱟᱹᱞᱤ ᱦᱮᱱᱟᱜ ᱠᱚᱣᱟ ᱥᱮ ᱡᱟᱦᱟᱸ ᱛᱤᱱᱟᱹᱜ ᱟᱵᱚ ᱠᱚ, ᱵᱟᱧ ᱪᱟᱜ ᱞᱟᱹᱜᱤᱫ ᱛᱮ ᱫᱚ ᱢᱮᱫ ᱴᱮᱱᱼᱼ
ᱦᱳᱭ ᱦᱳᱭ ᱦᱳᱭ ᱚᱱᱟ ᱜᱮ ᱦᱳᱭ ᱚᱱᱟ ᱜᱮ ᱟᱫᱚ ᱡᱩᱫᱤ ᱥᱟᱢᱟᱝ ᱥᱟᱢᱟᱝ ᱢᱟᱱᱮᱼᱼ ᱛᱟᱭᱚᱢ ᱥᱮᱫ ᱠᱷᱚᱱ ᱠᱚ ᱡᱩᱫᱤ ᱠᱚ ᱞᱟᱜᱟ ᱟᱹᱜᱩᱭ ᱠᱟᱱᱟ ᱡᱩᱫᱤ ᱞᱟᱦᱟ ᱨᱮ ᱟᱢᱮᱢ ᱢᱟᱱᱮᱼᱼ ᱧᱟ ᱯᱟᱢ ᱟᱢ ᱵᱟᱭ ᱪᱟᱱᱥ ᱛᱟᱦᱞᱮ ᱩᱱ ᱫᱚ ᱦᱟᱜ ᱩᱱᱤ ᱠᱤ ᱵᱟᱭ ᱨᱚᱜ ᱦᱚᱴᱚ ᱠᱟᱢᱟ ᱥᱮ ᱵᱟᱭ ᱩᱴᱟᱹ ᱦᱚ ᱴᱚ ᱠᱚᱢᱟ ᱚᱱᱮ ᱚᱱᱠᱟ ᱟᱨᱠᱤ᱾
ᱦᱮᱸᱻ ᱦᱳᱭ ᱡᱮᱢᱚᱱ ᱵᱟᱧ ᱪᱟᱜ ᱞᱟᱹᱜᱤᱫ ᱡᱤᱣᱤ ᱵᱟᱧ ᱪᱟᱜ ᱞᱟᱹᱜᱤᱫ ᱱᱚᱜᱼᱚᱭ ᱡᱮᱢᱚᱱ ᱵᱤᱧ ᱠᱚ ᱟᱵᱚ ᱠᱚ ᱜᱮᱨ ᱵᱚᱱ ᱫᱚ ᱥᱮ ᱜᱮᱨ ᱦᱚ ᱪᱚ ᱟᱠᱟᱱ ᱜᱮᱭᱟ ᱠᱚ ᱩᱱᱠᱩ ᱫᱚ ᱴᱟᱴ ᱠᱟ ᱛᱚ ᱵᱟᱠᱚ ᱜᱮ ᱜᱮᱨᱟ ᱩᱱᱠᱩ ᱡᱩᱫᱤ ᱟᱡᱮ ᱰᱤᱥᱴᱟᱵ ᱮᱭᱟ ᱥᱮ ᱵᱚᱛᱚᱨ ᱡᱟᱞᱟ ᱛᱮ ᱟᱡ ᱮ ᱜᱮᱨ ᱟᱭ᱾
ᱦᱳᱭ ᱦᱳᱭ ᱩᱱᱠᱩ ᱫᱚ ᱡᱤᱣᱤ ᱡᱟᱞᱟ ᱞᱟᱹᱭ ᱟᱠᱚ ᱦᱟᱸᱜ ᱢᱟᱹᱱ ᱢᱤᱧ ᱧᱟᱢᱼᱼ ᱠᱤᱫᱤ ᱧᱟᱭ ᱟᱨ ᱦᱮᱛᱚᱜ ᱜᱮ ᱫᱟᱞ ᱜᱚᱡᱤ ᱧᱟᱭ ᱛᱚ ᱚᱱᱟ ᱠᱷᱟᱹᱛᱤᱨ ᱛᱮ ᱜᱮ ᱜᱮᱨ ᱟᱠᱚ
ᱦᱳᱭ ᱦᱳᱭ
ᱦᱮᱸ
ᱡᱷᱚᱛᱚ ᱡᱤᱱᱤᱥ ᱜᱮᱼᱼ ᱵᱚᱛᱚᱨ ᱡᱟᱞᱟ ᱫᱚ ᱠᱚ ᱫᱟᱹᱲ ᱡᱚᱱᱚᱜᱼᱟ ᱚᱱᱠᱟᱱ ᱡᱤᱱᱤᱥ ᱠᱚ ᱡᱟᱦᱟᱸ ᱫᱚ᱾ ᱢᱟᱹᱱᱢᱤ ᱥᱟᱶ ᱛᱮ ᱠᱚ ᱫᱟᱲᱮᱜᱼᱟ ᱥᱮ ᱩᱱᱠᱩ ᱫᱚ ᱠᱚ ᱦᱚᱭᱛᱚ ᱵᱚᱛᱚᱨ ᱡᱟᱞᱟ ᱛᱮ ᱜᱮ ᱟᱢ ᱥᱮᱫ ᱫᱟᱹᱲ ᱥᱮ ᱟᱢ ᱜᱮᱼᱼ
ᱦᱩᱸ ᱚᱱᱟ ᱫᱚ ᱦᱟᱸᱜ ᱚᱱᱟ ᱫᱚ ᱦᱟᱸᱜ ᱡᱷᱚᱛᱚ ᱦᱚᱲ ᱜᱮᱼᱼ ᱠᱟᱹᱢᱤᱭᱟ ᱠᱚ ᱡᱮᱢᱚᱱ ᱟᱵᱚ ᱢᱟᱹᱱᱢᱤ ᱜᱮ ᱡᱩᱫᱤ ᱟᱢ ᱡᱟᱦᱟᱸᱼᱼ ᱡᱟᱦᱟᱸᱭ ᱦᱟᱸᱜ ᱫᱟᱞᱮ ᱟᱢ ᱫᱟ ᱫᱟ ᱞᱮ ᱦᱤᱡᱩᱜᱼᱟ ᱠᱟᱨᱚᱱ ᱟᱢ ᱫᱚ ᱦᱟᱸᱜ ᱩᱱᱤᱼᱼ ᱩᱱᱤ ᱴᱷᱮᱱ ᱠᱷᱚᱱ ᱫᱟᱞ ᱡᱚᱢ ᱞᱟᱹᱜᱤᱫ ᱛᱮ ᱟᱢ ᱦᱚᱸ ᱞᱟᱹᱴᱷᱤ ᱫᱚ ᱥᱟᱵ ᱦᱩᱭᱩᱜ ᱛᱟᱢᱟ ᱥᱮ ᱟᱢ ᱦᱚᱸ ᱢᱟᱱᱮ ᱚᱱᱠᱟ ᱠᱟᱹᱢᱤ ᱦᱳᱭᱳᱜ ᱛᱟ ᱢᱟ ᱡᱮ ᱦᱤᱡᱩᱜ ᱢᱮ ᱫᱟᱞᱤᱧ ᱠᱟᱱᱟᱢ ᱦᱟᱸᱜ ᱢᱟᱱᱮ ᱛᱤ ᱜᱩ ᱫᱟᱨᱟᱢ ᱮ ᱦᱳᱭᱳᱜ ᱛᱟᱢᱟ᱾ ᱛᱚ ᱱᱩᱠᱩ ᱦᱚᱸ ᱚᱱᱠᱟ ᱜᱮ ᱠᱚ ᱛᱤᱸᱜᱩ ᱫᱟᱨᱟᱢᱟ ᱡᱮᱼᱼ ᱢᱟᱹᱱᱢᱤ ᱫᱚ ᱦᱟᱸᱜ ᱦᱤᱡᱩᱜ ᱠᱟᱱᱟ ᱠᱚ ᱜᱚᱜᱚᱡ ᱟᱠᱚ ᱚᱱᱠᱟ ᱜᱮ ᱠᱚ ᱵᱩᱡᱷᱟᱹᱣ ᱜᱮᱭᱟ᱾
ᱦᱮᱸ ᱦᱮᱸ ᱦᱮᱸ
ᱩᱱᱠᱩ ᱦᱚᱸ ᱟᱠᱚ ᱣᱟᱜ ᱡᱤᱣᱤ ᱵᱟᱧ ᱪᱟᱣ ᱞᱟᱹᱜᱤᱫ ᱛᱮ ᱦᱟᱸᱜ ᱟᱠᱚ ᱦᱚᱸ ᱠᱚ ᱟᱜᱷᱟᱛᱟ ᱟᱨ ᱵᱟᱝ ᱠᱷᱟᱱ ᱩᱱᱠᱩ ᱫᱚ ᱵᱟ ᱠᱚ ᱟᱜᱷᱟᱛᱟ ᱡᱮᱢᱚᱱᱼᱼ ᱦᱟᱹᱛᱤ ᱠᱚ ᱜᱮ ᱧᱮᱞ ᱠᱚᱢ ᱩᱱᱠᱩ ᱛᱚ ᱩᱱᱟᱹᱜ ᱢᱟᱨᱟᱝ ᱡᱤᱭᱟᱹᱞᱤ ᱠᱟᱱᱟ ᱠᱚ ᱩᱱᱠᱩ ᱡᱩᱫᱤᱼᱼ ᱠᱚ ᱢᱚᱱᱮ ᱭᱟ ᱟᱵᱚ ᱚᱲᱟᱜ ᱠᱷᱚᱱ ᱦᱚᱸ ᱞᱟ ᱜᱟ ᱟᱰᱳᱜ ᱵᱚᱱᱟ ᱠᱚ᱾
ᱦᱮᱸ
ᱢᱮᱱ ᱠᱷᱟᱱ ᱩᱱᱠᱩ ᱵᱟᱠᱚ ᱞᱟᱜᱟᱜ ᱦᱚᱴᱟᱫ ᱟᱜᱼᱼ ᱟᱵᱚ ᱢᱟᱹᱱᱢᱤ ᱜᱮ ᱛᱚ ᱦᱟᱸᱜ ᱵᱚᱱ ᱨᱟᱹᱜᱤ ᱦᱚ ᱪᱚ ᱠᱚᱣᱟ᱾ ᱡᱟᱦᱟᱸᱨᱮ ᱡᱩᱫᱤ ᱦᱟᱹᱛᱤ ᱦᱮᱡ ᱟᱠᱟᱱᱟ ᱧᱮ ᱞᱮ ᱢᱮ ᱚᱸᱰᱮᱼᱼ ᱦᱮᱸ ᱵᱟᱴᱳ ᱞᱮ ᱠᱟᱱᱟᱭ ᱚᱠᱟᱨ ᱦᱟᱱᱮᱼᱼ ᱫᱟᱞᱮ ᱠᱟᱱᱟ ᱚᱠᱟᱨᱮ ᱞᱟᱜᱟ ᱭᱮ ᱠᱟᱱᱟᱭ ᱛᱟᱦᱞᱮᱼᱼ ᱚᱠᱚᱭ ᱫᱚ, ᱵᱟᱭ ᱨᱟᱹᱜᱤᱜᱼᱟ? ᱨᱟᱹᱜᱤᱜᱼᱟᱭ, ᱚᱱᱟ ᱨᱟᱹᱜᱤ ᱠᱷᱟᱹᱛᱤᱨ ᱛᱮ ᱜᱮ, ᱢᱟᱱᱮ, ᱦᱤᱡᱩᱜ ᱟᱠᱚ, ᱚᱵᱚᱥ ᱡᱟᱦᱟᱸᱭ ᱜᱮ ᱡᱩᱫᱤ, ᱮᱴᱟᱜ ᱦᱚᱲ ᱮ ᱨᱟᱹᱜᱤ ᱦᱚᱪᱚ ᱠᱟᱫᱮ ᱭᱟ, ᱢᱮᱱ ᱠᱷᱟᱱ, ᱚᱱᱟ ᱚᱠᱛᱚ ᱨᱮ, ᱡᱟᱦᱟᱸᱭ ᱜᱮᱭ, ᱧᱟᱢᱮ ᱭᱟᱭ ᱩᱱᱤ ᱜᱮ ᱦᱟᱸᱜ, ᱮ ᱜᱚᱡ ᱦᱚᱴᱚ ᱠᱟᱭᱟ, ᱢᱟᱭᱟᱢ ᱵᱟᱸ ᱱᱚᱣᱟ ᱫᱚ, ᱵᱟᱭ ᱦᱩᱫᱤ ᱥᱟ, ᱡᱮ, ᱱᱩᱭ ᱫᱚ ᱵᱟᱭ ᱞᱟᱜᱤ ᱢᱟᱱᱮ, ᱵᱟᱭ ᱪᱤᱠᱟᱹ ᱟᱠᱟᱹᱫᱤᱧᱟ, ᱱᱩᱭ ᱫᱚ, ᱵᱟᱹᱧ ᱪᱤᱠᱟᱹᱭᱮᱭᱟ ᱾ ᱩᱱᱤ ᱫᱚ, ᱱᱚᱣᱟ ᱜᱮᱭ, ᱢᱚᱱᱮ ᱭᱟ, ᱡᱮ, ᱱᱩᱭ ᱦᱚᱸ, ᱢᱤᱫᱴᱟᱝ ᱢᱟᱹᱱᱢᱤ ᱠᱟᱱᱟᱭ, ᱩᱱᱤ ᱦᱚᱸ ᱢᱤᱫᱴᱟᱝ, ᱢᱟᱹᱱᱢᱤ ᱠᱟᱱᱟᱭ, ᱡᱷᱚᱛᱚ ᱢᱟᱹᱱᱢᱤ ᱜᱮᱠᱚ, ᱥᱚᱢᱟᱱ ᱜᱮᱭᱟ ᱾ ᱤᱱᱟᱹ ᱠᱷᱟᱹᱛᱤᱨ, ᱦᱚᱨ ᱵᱤᱨ ᱨᱮ, ᱡᱩᱫᱤ ᱧᱟᱢ ᱢᱮᱭᱟᱭ ᱛᱚ ᱦᱟᱸᱜ, ᱩᱝᱠᱩᱡ ᱜᱮᱭᱟ ᱠᱚ ᱛᱚ
ᱦᱩᱻᱦᱩᱸᱻᱦᱩᱸ᱾
ᱩᱱᱠᱩ ᱦᱚᱸ, ᱵᱚᱛᱚᱨ ᱡᱟᱞᱟ ᱜᱮ, ᱵᱟᱝ ᱠᱷᱟᱱ ᱫᱚ, ᱦᱟᱹᱛᱤ ᱫᱚ, ᱩᱱ ᱢᱟᱨᱟᱝ ᱡᱤᱭᱟᱹᱞᱤ ᱠᱟᱱᱟᱭ ᱟᱵᱚ ᱫᱚ, ᱚᱲᱟᱜ ᱠᱷᱚᱱᱟᱜ ᱦᱚᱸᱛᱚ, ᱞᱟᱜᱟ ᱳᱰᱳᱠ ᱠᱟᱛᱮ, ᱜᱚᱡ ᱫᱟᱲᱮ ᱭᱟ ᱵᱚᱱᱟᱭ ᱾ ᱩᱱᱤ ᱪᱮᱫ ᱠᱟᱱᱟ, ᱩᱱᱤ ᱩᱱᱤᱭᱟᱜ ᱫᱟᱨᱮ ᱴᱷᱮᱱ ᱫᱚ, ᱯᱟᱠᱟ ᱚᱲᱟᱜ ᱥᱮ, ᱦᱟᱥᱟ ᱚᱲᱟᱜ ᱫᱚ, ᱢᱟᱱᱮ, ᱢᱤᱫ ᱜᱷᱟᱹᱲᱤ ᱛᱮ ᱨᱟᱹᱯᱩᱫ ᱜᱚᱫ ᱠᱟᱜᱼᱟᱭ ᱾
ᱦᱳᱭ, ᱦᱳᱭ ᱦᱳᱭ ᱾
ᱪ-ᱚᱜ, ᱷᱩᱸᱜ ᱾ ᱟᱨ, ᱦᱟᱹᱛᱤ ᱢᱟ, ᱟᱵᱚ ᱥᱟᱱᱛᱟᱲ ᱨᱮᱱ, ᱵᱚᱸᱜᱟ ᱠᱟᱱᱟᱭ ᱥᱮ?
ᱦᱮᱸ, ᱦᱮᱸ, ᱦᱮᱸ ᱾
ᱢᱮᱱᱠᱷᱟᱱ ᱟᱵᱚ ᱢᱟᱹᱱᱢᱤ, ᱵᱟᱵᱚᱱ ᱵᱩᱡᱷᱟᱹᱣ ᱫᱟᱲᱮᱭᱟᱜᱼᱟ, ᱡᱮ ᱦᱟᱹᱛᱤ ᱥᱟᱫᱚᱢ, ᱫᱚ ᱵᱚᱱ ᱡᱟᱦᱮᱨ ᱨᱮᱵᱚᱱ, ᱵᱚᱸᱜᱟᱼᱵᱩᱨᱩ ᱟᱠᱚᱣᱟ ᱾ ᱮᱱᱛᱮ ᱨᱮᱦᱚᱸ ᱦᱟᱹᱛᱤ ᱪᱮᱛᱟᱱ ᱨᱮᱜᱮ, ᱟᱵᱚ ᱦᱚᱸ ᱱᱟᱦᱟᱪᱟᱨ ᱵᱚᱱ ᱪᱟᱹᱞᱩᱭᱟ ᱢᱟᱱᱮ, ᱟᱹᱰᱤ ᱦᱟᱦᱟᱲᱟᱜ, ᱤᱭᱟᱹ ᱪᱮᱫᱟᱜ? ᱵᱟᱵᱚᱱ ᱵᱩᱡᱷᱟᱹᱣ ᱫᱟᱲᱮᱭᱟᱜᱼᱟ, ᱟᱵᱚ ᱢᱟᱹᱱᱢᱤ ᱾
ᱦᱮᱸ, ᱟᱫᱚ ᱢᱮᱱᱠᱷᱟᱱ, ᱩᱱᱠᱩ ᱫᱚ ᱵᱚᱸᱜᱟ ᱠᱟᱱ ᱛᱟᱵᱚ ᱱᱟᱠᱚ ᱾ ᱡᱟᱦᱟᱸ ᱛᱤᱱᱟᱹᱜ ᱜᱮ, ᱡᱮ, ᱱᱚᱜᱼᱚᱭ ᱠᱷᱮᱛ ᱨᱮ, ᱦᱩᱲᱩ ᱡᱚᱢ ᱠᱚ, ᱦᱤᱡᱩᱜᱼᱟ ᱥᱮ, ᱡᱟᱦᱟᱸᱱᱟᱜ ᱜᱮ, ᱟᱱᱟᱡᱽ ᱯᱚᱨᱮ, ᱦᱚᱭᱛᱳ, ᱟᱠᱚ ᱡᱚᱢ ᱛᱮᱱᱟᱜ ᱡᱟᱦᱟᱸ ᱛᱤᱱᱟᱹᱜ ᱠᱚ ᱡᱚᱢᱟ, ᱟᱫᱚ ᱢᱮᱱᱠᱷᱟᱱ ᱡᱩᱫᱤ? ᱫᱚᱞ ᱦᱟᱹᱛ ᱛᱤ ᱠᱚ, ᱛᱟᱦᱮᱸ ᱞᱮᱱᱠᱷᱟᱱ ᱫᱚ, ᱢᱤᱫᱴᱮᱱ ᱠᱷᱩᱛᱤ ᱭᱟᱠᱚ, ᱚᱱᱟ ᱜᱮ ᱟᱨᱠᱤ, ᱚᱱᱟ ᱠᱷ ᱛᱮᱜᱮ, ᱟᱵᱚ ᱫᱚᱵᱚᱱ ᱞᱟᱜᱟ ᱠᱚ ᱜᱮᱭᱟ, ᱵᱟᱠᱷᱟᱡ ᱫᱚ ᱵᱟᱝ, ᱵᱟᱠᱷᱟᱡ ᱫᱚ, ᱩᱱᱠᱩ ᱫᱚ ᱠᱚᱢ ᱜᱮᱠᱚ ᱡᱚᱢᱟ, ᱦᱤᱥᱟᱹᱵᱽ ᱨᱮᱭᱟᱜ, ᱜᱮ ᱠᱚ ᱡᱚᱢᱟ ᱾
ᱦᱳᱭ ᱦᱳᱭ ᱾ ᱟᱨ, ᱞᱟᱹᱭᱟᱠᱚ, ᱡᱟᱦᱟᱸᱭᱟᱜ ᱮ ᱡᱚᱢᱟᱭ ᱥᱮ, ᱢᱟᱰᱟᱭᱟᱭ ᱚᱱᱟ ᱫᱚ, ᱦᱩᱭᱩᱜ ᱜᱮᱭᱟ ᱾ ᱡᱮ, ᱵᱟᱝ ᱦᱩᱭᱩᱜᱼᱟ, ᱚᱱᱠᱟ ᱫᱚ ᱵᱟᱝ ᱾ ᱟᱫᱚ, ᱡᱩᱫᱤ? ᱟᱹᱰᱤ ᱥᱟᱸᱜᱤ ᱜᱮᱜᱮᱠᱚ ᱛᱟᱦᱮᱱᱟ, ᱟᱫᱚ ᱚᱱᱟ ᱫᱚ, ᱩᱱ ᱢᱟᱨᱟᱝ ᱛᱮᱠᱚ, ᱡᱟᱨᱯᱟ ᱤᱫᱤᱭᱟ ᱾ ᱩᱱ ᱫᱚ ᱦᱟᱸᱜ, ᱦᱩᱭᱩᱜ ᱜᱮᱭᱟ, ᱠᱷᱩᱛᱤ ᱾